ᱦᱮᱞᱳ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ ᱡᱚᱦᱟᱨ ᱾ ᱪᱮᱫ ᱮᱢ ᱪᱤᱠᱟᱹᱭᱮᱫ ᱛᱟᱞᱟᱝᱼᱟ?
ᱛᱚᱝ ᱠᱮᱛ ᱦᱮᱸᱛᱚ ᱜᱚᱝᱠᱮ ᱫᱟᱠᱟ ᱡᱚᱢ ᱠᱟᱛᱮᱫ ᱠᱟᱹᱴᱤᱡ ᱞᱤᱧ ᱫᱩᱲᱩᱵ ᱡᱤᱨᱟᱹᱣ ᱟᱠᱟᱱᱟ ᱟᱹᱞᱤᱧ ᱫᱚ᱾ ᱟᱨ ᱟᱵᱮᱱ ᱫᱚ ᱜᱚᱝᱠᱮ?
ᱤᱧ ᱦᱚᱸ ᱚᱱᱠᱟ ᱜᱮ ᱡᱚᱢ ᱵᱟᱲᱟ ᱠᱟᱛᱮᱜ ᱱᱚᱜᱚᱭ ᱵᱟᱜᱟᱱ ᱥᱮᱫ ᱤᱧ ᱩᱰᱩᱝ ᱠᱟᱱᱟ ᱾
ᱟᱪᱪᱷᱟ ᱟᱪᱷᱟ, ᱛᱳ ᱜᱚᱝᱠᱮ ᱚᱱᱛᱮᱱᱟᱜ ᱟᱵᱚᱦᱚᱣᱟ ᱠᱚ ᱠᱟᱹᱴᱤᱡ ᱞᱟᱹᱭ ᱵᱮᱱ ᱥᱮ ᱪᱮᱫ ᱞᱮᱠᱟ ᱵᱩᱡᱷᱟᱹᱜ ᱠᱟᱱᱟ ᱛᱟᱦᱚᱞᱮ?
ᱥᱮᱛᱟᱜ ᱥᱮᱫ ᱮ ᱫᱟᱜ ᱠᱮᱫᱟᱭ ᱱᱤᱛ ᱫᱚᱭ ᱦᱚᱭ ᱫᱟ ᱨᱮᱭᱟᱲ ᱥᱟᱺᱦᱤᱡ ᱦᱮᱸ ᱾
ᱟᱪᱪᱷᱟ᱾
ᱟᱨ ᱜᱚᱴᱟ ᱵᱟᱜᱟᱱ ᱱᱤᱛᱳᱜ ᱫᱚ ᱫᱟᱜ ᱛᱮ ᱯᱮᱨᱮᱡ ᱟᱠᱟᱱᱟ᱾
ᱛᱚ ᱜᱚᱝᱠᱮ ᱱᱤᱛᱚᱝ ᱠᱚᱫᱚ ᱚᱠᱟ ᱵᱟᱜᱟᱱ ᱨᱮ ᱢᱮᱱᱟᱜ ᱵᱮᱱᱟ ᱟᱵᱮᱱ ᱫᱚ?
ᱱᱚᱣᱟ ᱫᱚ ᱩᱞ ᱵᱟᱜᱟᱱ ᱠᱟᱱᱟ ᱾
ᱟᱪᱪᱷᱟ ᱜᱚᱝᱠᱮ᱾ ᱛᱟᱦᱚᱞᱮ ᱟᱯᱮ ᱥᱮᱫ ᱦᱚᱸ ᱩᱞ ᱫᱚ ᱦᱩᱭᱩᱜ ᱜᱮᱭᱟ ᱥᱮ ᱜᱚᱝᱠᱮ?
ᱦᱮᱸ ᱦᱩᱭᱩᱜᱼᱟ ᱦᱩᱭᱩᱜᱼᱟ ᱮᱠᱟᱞ ᱦᱩᱭᱩᱜᱼᱟ ᱾
ᱛᱚ ᱜᱚᱢᱠᱮ ᱱᱤᱛᱚᱝ ᱫᱚ ᱩᱞ ᱠᱚ ᱢᱮᱱᱟᱜ ᱟᱥᱮ ᱵᱟᱝᱼᱟ?
ᱱᱤᱛ ᱫᱚ ᱵᱟᱹᱱᱩᱜᱼᱟ ᱱᱤᱛ ᱫᱚ ᱚᱱᱠᱟᱱ ᱩᱞ ᱫᱚ ᱵᱟᱹᱱᱩᱜᱼᱟ ᱾ ᱡᱟᱦᱟᱸ ᱵᱟᱨᱤᱭᱟ. ᱵᱟᱨᱳ ᱢᱟᱹᱥᱭᱟᱹ ᱡᱟᱦᱟᱸ ᱡᱚᱜᱼᱟ, ᱱᱚᱣᱟ ᱵᱟᱜᱟᱱ ᱨᱮᱫᱚ ᱱᱤᱛ ᱫᱚ ᱵᱟᱹᱱᱩᱜᱼᱟ ᱾
ᱟᱪᱪᱷᱟ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ, ᱛᱟᱦᱚᱞᱮ ᱛᱚ ᱩᱞ ᱢᱟ ᱱᱤᱛᱚᱜ ᱢᱟ ᱵᱟᱹᱱᱩᱜᱼᱟ ᱟᱹᱞᱤᱧ ᱫᱚᱞᱤᱧ ᱞᱟᱹᱭ ᱮᱫᱟᱼᱼ ᱯᱟᱞᱮ ᱩᱞ ᱠᱚ ᱱᱤᱛᱳᱝ ᱢᱮᱱᱟᱜ-ᱟ ᱥᱮ ᱪᱮᱫ?
ᱟᱪᱪᱷᱟ ᱟᱪᱪᱷᱟ᱾ ᱚᱱᱛᱮ ᱪᱮᱫ ᱞᱮᱠᱟ ᱦᱚᱭ, ᱢᱟᱱ ᱫᱚ ᱦᱚᱭᱞᱚᱝ ᱠᱚ ᱚᱠᱟ ᱞᱮᱠᱟ?
ᱛᱚ ᱜᱚᱢᱠᱮ ᱞᱟᱹᱭ ᱞᱮᱠᱷᱟᱱ ᱱᱚᱛᱮ ᱱᱟᱜ ᱦᱚᱭᱞᱚᱝ ᱠᱚᱫᱚ ᱟᱹᱰᱤ ᱢᱚᱸᱡᱽ ᱾ ᱥᱤᱛᱩᱝ ᱠᱟᱫᱟᱭ ᱥᱮᱛᱟᱜ ᱯᱟᱭᱟᱨ ᱠᱚᱫᱚ ᱠᱷᱚᱱ ᱜᱮ ᱥᱤᱛᱩᱝ ᱠᱟᱫᱟᱭ ᱾ ᱟᱨ ᱫᱤᱱ ᱦᱚᱸ ᱢᱚᱸᱡᱽ ᱜᱮᱞᱤᱧ ᱧᱮᱞᱮᱜ ᱛᱚ ᱟᱸᱰᱤ ᱱᱟᱯᱟᱭ ᱜᱮ ᱵᱩᱡᱷᱟᱹᱜ ᱠᱟᱱᱟ ᱦᱳᱭ ᱟᱭ ᱟᱹᱰᱤ ᱢᱚᱸᱡᱽ ᱜᱮ ᱨᱮᱭᱟᱲ ᱜᱮ ᱴᱷᱟᱱᱰᱟ ᱜᱮ ᱾ ᱢᱟᱱᱮ ᱵᱷᱟᱜᱤ ᱵᱩᱡᱷᱟᱹᱜ ᱠᱟᱱᱟ ᱛᱮᱦᱮᱱ ᱟᱜ ᱫᱤᱱ ᱫᱚ ᱟᱹᱰᱤ ᱢᱚᱸᱡᱽ ᱞᱤᱧ ᱵᱩᱡᱷᱟᱹᱣ ᱡᱟ. ᱣ ᱫᱟ ᱟᱞᱤᱧ ᱫᱚ᱾ ᱛᱚ ᱜᱳᱝᱠᱮ ᱛᱟᱦᱚᱞᱮ ᱛᱚ ᱫᱟᱠᱟ ᱠᱚᱫᱚ ᱡᱚᱢ ᱦᱩᱭ ᱱᱟ ᱥᱮ ᱵᱟᱝ?
ᱦᱮᱸ ᱡᱚᱢ ᱦᱩᱭ ᱠᱟᱛᱮᱜ ᱜᱮ ᱱᱚᱜ ᱚᱭ ᱱᱚᱛᱮ ᱵᱟᱜᱟᱱ ᱥᱮᱫ ᱦᱮᱡ ᱦᱩᱭ ᱟᱠᱟᱱᱟ ᱾
ᱟᱪᱪᱷᱟ ᱟᱪᱪᱷᱟᱼᱼ
ᱛᱟᱦᱚᱞᱮ ᱥᱤᱝᱟ. ᱲ ᱵᱮᱞᱟ ᱠᱷᱮᱞᱼᱼ ᱦᱮᱞᱳᱼᱼ
ᱦᱮᱸ ᱜᱚᱝᱠᱮ ᱪᱮᱫ ᱵᱮᱱ ᱞᱮᱭᱮᱫ ᱠᱟᱱ ᱛᱟᱦᱮᱱᱟ?
ᱢᱮᱱᱫᱟᱹᱧ ᱥᱤᱸᱜᱟᱹᱲ ᱥᱤᱸᱜᱟᱹᱲ ᱵᱮᱲᱟ ᱛᱟᱦᱚᱞᱮᱻᱢ ᱠᱷᱮᱞᱳᱰᱮᱢ ᱪᱟᱞᱟᱜ-ᱟ ᱛᱚ ᱥᱮ ᱪᱮᱫ ᱞᱮᱠᱟ?
ᱦᱮᱸ ᱜᱚᱝᱠᱮ ᱪᱟᱞᱟᱜ ᱫᱚᱨᱠᱟᱨ ᱠᱟᱱ ᱜᱮᱭᱟ ᱥᱤᱸᱜᱟᱹᱲ ᱵᱟᱲᱟ ᱠᱷᱮᱞ ᱫᱚ ᱾ ᱠᱷᱹᱮᱞ ᱵᱟᱝᱼᱼ ᱪᱟᱞᱟᱜ ᱠᱟᱱ ᱠᱷᱟᱱ, ᱟᱹᱞᱤᱧᱟᱜ ᱫᱤᱱ ᱫᱚ, ᱢᱟᱱᱮᱼᱼ ᱞᱮ ᱞᱮᱠᱷᱟᱱ ᱫᱚ ᱢᱚᱡᱽ ᱧᱚᱜ ᱫᱚ ᱵᱟᱝ ᱦᱩᱭᱩᱜ ᱠᱟᱱᱟ᱾ ᱟᱨ ᱞᱤᱧ ᱠᱷᱮᱞ ᱞᱤᱧ ᱪᱟᱞᱟᱜ ᱠᱟᱱ ᱠᱷᱟᱱ ᱥᱤᱸᱜᱟᱹᱲ ᱵᱮᱲᱟ ᱫᱚ ᱠᱷᱹᱮᱞ ᱫᱚᱼᱼ ᱟᱹᱰᱤ ᱱᱟᱯᱟᱭ ᱞᱤᱧ ᱵᱩᱡᱷᱟᱹᱣᱮᱫᱟ ᱟᱨ ᱫᱤᱱᱴᱟᱜ ᱦᱚᱸ ᱟᱹᱰᱤ ᱵᱷᱟᱹᱜᱮ ᱧᱚᱜ ᱞᱤᱧ ᱵᱩᱡᱷᱟᱹᱣᱮᱫᱟ ᱢᱟᱱᱮ ᱱᱟᱯᱟᱭ ᱜᱮ ᱪᱟᱞᱟᱜ ᱠᱟᱱ ᱛᱟᱞᱤᱧ ᱞᱮᱠᱟᱞᱤᱧ ᱞᱮᱭᱮᱫᱟ ᱾
ᱟᱪᱪᱷᱟ ᱟᱪᱪᱷᱟᱼᱼ
ᱱᱤᱛᱚᱜ ᱜᱚᱢᱠᱮ ᱟᱵᱮᱱ ᱵᱮᱱ ᱪᱟᱞᱟᱣ ᱵᱟᱲᱟ ᱟᱠᱟᱱᱟ ᱥᱮ ᱵᱟᱝᱟ ᱠᱷᱮᱞ ᱠᱚᱫᱚ?
ᱮᱸ ᱟᱞᱮ ᱥᱮᱫ ᱢᱟ ᱱᱚᱝᱠᱟ ᱜᱚᱰᱟ ᱨᱮᱦᱚᱸ ᱫᱟᱜ ᱦᱚᱸᱠᱚ ᱡᱟᱣᱨᱟᱜᱼᱟ᱾ ᱵᱮᱥ ᱦᱚᱸ ᱵᱟᱝ ᱵᱮᱥ ᱛᱟᱞᱮᱭᱟ ᱜᱚᱰᱟ᱾ ᱠᱷᱮᱞ ᱫᱚ ᱚᱱᱠᱟ ᱫᱚ ᱥᱮᱱ ᱫᱚ ᱵᱟᱝ ᱦᱩᱭᱩᱜ ᱠᱟᱱᱟ᱾
ᱛᱚ ᱜᱚᱢᱠᱮ ᱟᱹᱞᱤᱧ ᱞᱤᱧ ᱟᱸᱡᱚᱢ ᱟᱠᱟᱫᱟ ᱮᱠᱩᱥ ᱛᱟᱹᱨᱤᱠᱷ ᱨᱮ ᱡᱟᱦᱟᱸ ᱨᱮᱞᱤ ᱠᱚ ᱫᱚᱦᱚ ᱟᱠᱟᱫᱟ ᱡᱷᱟᱲᱜᱮᱨᱟᱢ ᱨᱮ, ᱛᱚᱵᱮᱱ ᱥᱮᱴᱮᱨ ᱵᱮᱱ ᱛᱟᱦᱮᱱ ᱠᱟᱱᱟ ᱥᱮ ᱵᱟᱝ?
ᱥᱮᱴᱮᱨ, ᱛᱟᱦᱮᱱᱚᱜ ᱞᱤᱧ ᱪᱮᱥᱴᱟᱭᱟ ᱦᱮᱸ᱾ ᱮᱠᱟᱞ ᱛᱟᱦᱮᱸ ᱢᱮᱱᱫᱚ ᱪᱟᱞᱟᱣ ᱦᱚᱸ ᱞᱟᱹᱠᱛᱤ ᱠᱟᱱ ᱜᱮᱭᱟ᱾
ᱟᱪᱪᱷᱟ ᱚᱱᱟ ᱨᱮᱞᱤ ᱫᱚ ᱪᱮᱫ ᱵᱟᱠᱷᱨᱟ ᱠᱚ ᱫᱚᱦᱚ ᱟᱠᱟᱫᱟ?
ᱛᱚ ᱜᱚᱝᱠᱮ ᱞᱮ ᱞᱮᱠᱷᱟᱱ ᱨᱮᱞᱤ ᱫᱚᱦᱚ ᱠᱟᱫᱟ ᱡᱟᱦᱟᱸ ᱞᱮᱭ ᱞᱮᱠᱷᱟᱱ ᱵᱤᱹᱮᱰ ᱠᱚᱞᱮᱡᱽ ᱨᱮᱱᱟᱜ ᱢᱤᱫᱴᱮᱱ
ᱟᱹᱰᱤ ᱫᱤᱱ ᱠᱷᱚᱱ ᱜᱮᱠᱚ ᱚᱱᱟ ᱱᱤᱭᱟᱹ ᱠᱚ ᱠᱚᱨᱟᱣ ᱟᱹᱜᱩᱭᱮᱫ ᱠᱟᱱᱛᱮᱠᱩ ᱞᱟᱹᱭᱪᱚᱭ ᱞᱮᱫᱟ᱾ ᱛᱚ ᱱᱤᱛ ᱯᱚᱨᱡᱚᱱ ᱛᱚ ᱟᱹᱣᱨᱤ ᱠᱚ ᱮᱦᱚᱵᱟ᱾ ᱛᱚ ᱚᱱᱟ ᱱᱤᱭᱮᱟᱹᱜᱮ ᱠᱟᱹᱴᱤᱡ ᱨᱮᱞᱤ ᱦᱩᱭᱩᱜᱼᱟ ᱡᱮᱢᱚᱱ ᱵᱤ ᱮᱰ ᱠᱚᱞᱮᱡᱽ ᱠᱚ ᱮᱛᱚᱦᱚᱵ ᱢᱟ᱾ ᱟᱨ ᱡᱟᱦᱟᱸ ᱛᱤᱱᱟᱹᱜ ᱫᱟᱫᱟ ᱛᱟᱠᱚ ᱠᱚ ᱯᱟᱲᱦᱟᱜ ᱢᱮᱱᱟᱜ ᱠᱚᱣᱟ ᱩᱱᱠᱩ ᱡᱮᱢᱚᱱ ᱚᱱᱟ ᱨᱮᱠᱚ ᱥᱮᱞᱮᱫ ᱜᱟᱛᱮ ᱠᱚ ᱛᱟᱦᱮᱱᱟ ᱟᱨᱠᱚ ᱯᱟᱲᱦᱟᱜ ᱢᱟ᱾ ᱱᱚᱜᱼᱚ ᱱᱤᱭᱟᱹᱟᱹᱜ ᱜᱮ ᱟᱹᱞᱤᱧ ᱞᱤᱧ ᱵᱟᱲᱟᱭᱟ᱾ ᱛᱚ ᱜᱚᱝᱠᱮ ᱟᱵᱮᱱ ᱵᱮᱱ ᱵᱟᱲᱟᱭ ᱠᱷᱟᱱ ᱠᱟ ᱱᱤᱭᱟᱹ ᱤᱫᱤ ᱠᱟᱛᱮᱵᱮᱱ ᱞᱮᱭ ᱞᱮᱠᱷᱟᱱ ᱱᱟᱯᱟᱭ ᱠᱚᱜᱼᱟ᱾ ᱠᱷᱟᱴᱚ ᱥᱟᱺᱦᱤᱡ ᱛᱮ
ᱦᱮᱸ ᱦᱮᱸ ᱦᱮᱸ ᱴᱷᱤᱠ᱾ ᱟᱹᱞᱤᱧ ᱦᱚᱸ ᱵᱟᱲᱟᱭ ᱫᱚ ᱱᱟᱥᱮ ᱱᱟᱥᱮ ᱞᱤᱧ ᱵᱟᱲᱟᱭ ᱜᱮᱭᱟ᱾ ᱡᱟᱦᱟᱸ ᱫᱚ ᱥᱤᱫᱩ ᱠᱟᱹᱱᱩ ᱢᱳᱲ ᱠᱷᱚᱱ ᱛᱮ ᱱᱚᱜᱼᱚᱭ ᱡᱷᱟᱲᱜᱨᱟᱢ ᱡᱟᱦᱟᱸ ᱯᱟᱸᱪ ᱢᱟᱛᱟᱣ ᱢᱳᱲ ᱚᱱᱮ ᱤᱱᱟᱹᱜ ᱫᱷᱟᱹᱵᱤᱡ ᱦᱟᱸᱜ ᱨᱮᱞᱤ ᱦᱩᱭᱩᱜᱼᱟ᱾ ᱚᱝᱠᱟ᱾ ᱜᱚᱴᱟ ᱦᱩᱭ ᱠᱟᱱᱟ᱾ ᱡᱟᱦᱟ, ᱸ ᱢᱤᱰᱤᱭᱟᱢ ᱨᱮᱱᱟᱜ ᱡᱟᱦᱟᱸ ᱚᱵᱚᱥᱛᱷᱟ, ᱵᱤ ᱮᱴ ᱠᱚ ᱵᱟᱹᱱᱩᱜᱼᱟ᱾ ᱟᱨ ᱯᱟᱥ ᱟᱣᱩᱴ ᱠᱟᱱᱟ ᱠᱚ ᱟᱵᱚᱨᱮᱱ ᱫᱟᱫᱟ ᱛᱟᱠᱚ ᱢᱮᱱᱟᱜ ᱠᱚᱜᱮᱭᱟ᱾ ᱱᱩᱠᱩ ᱚᱠᱟ ᱥᱮᱫ ᱠᱚ ᱪᱟᱞᱟᱜᱼᱟ ᱱᱚᱣᱟ ᱵᱟᱠᱷᱨᱟ ᱛᱮᱜᱮ ᱱᱚᱣᱟ ᱵᱤ ᱮᱰ ᱠᱚᱞᱮᱡᱽ ᱫᱚ ᱦᱟᱸᱜ ᱡᱷᱤᱡ ᱦᱩᱭᱩᱜ ᱞᱟᱹᱜᱤᱫ᱾ ᱫᱟᱹᱵᱤ ᱠᱚᱫᱚ ᱮᱢ ᱫᱚᱦᱚ ᱦᱩᱭ ᱞᱮᱱ ᱜᱮᱭᱟ᱾ ᱢᱮᱱᱠᱷᱟᱱ ᱠᱟᱹᱢᱤ ᱠᱚᱫᱚ ᱠᱩᱞ ᱦᱚᱸ ᱵᱟᱝ ᱧᱮᱞᱚᱜ ᱠᱟᱱ ᱛᱮᱜᱮ ᱱᱚᱝᱠᱟᱱᱟᱜ ᱢᱮᱫᱴᱟᱝ ᱯᱚᱫᱚᱠᱷᱮᱯ ᱦᱟᱛᱟᱣ ᱟᱠᱟᱫᱟ ᱠᱚ ᱢᱤᱫᱴᱟᱝ ᱱᱟᱯᱟᱭ᱾ ᱵᱟᱭ ᱩᱫᱽᱫᱳᱜᱽ ᱠᱟᱱᱟ, ᱥᱟᱱᱟᱢ ᱠᱚ ᱥᱮᱞᱮᱫ ᱫᱚᱨᱠᱟᱨ ᱠᱟᱱᱟ ᱱᱚᱣᱟᱨᱮ᱾
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱛᱚ ᱜᱮ ᱫᱚᱨᱠᱟᱨ ᱠᱟᱱᱟ᱾ ᱡᱮᱢᱚᱱ ᱚᱠᱚᱭ ᱦᱚᱸ ᱟᱱᱟᱴᱨᱮ ᱵᱟᱠᱚ ᱯᱟᱲᱟᱜ ᱢᱟ ᱮᱸᱴᱠᱮᱴᱚᱬᱮ ᱨᱮ ᱵᱟᱠᱚ ᱛᱟᱦᱮᱱ ᱢᱟ᱾ ᱱᱟᱯᱟᱭ ᱛᱤᱜᱤ ᱱᱤᱭᱟᱹ ᱠᱚ ᱯᱟᱨᱚᱢᱚᱜ ᱢᱟ ᱟᱹᱞᱤᱧ ᱫᱚ ᱱᱤᱭᱟᱹᱞᱤᱧ ᱢᱚᱱᱮ ᱫᱟᱜ ᱥᱮᱢ ᱢᱮᱱ ᱦᱚᱪᱚᱭᱮᱫᱟ ᱤᱱᱟᱹᱠᱷᱟᱱ ᱡᱚᱛᱚ ᱦᱚᱲᱟᱜ ᱜᱮ ᱱᱟᱯᱟᱭ ᱦᱩᱭᱩᱜᱼᱟ ᱛᱚ ᱟᱵᱮᱱ ᱫᱚ ᱪᱮᱫ ᱵᱮᱱ ᱞᱟᱹᱭ ᱚᱪᱚᱭᱮᱫᱟ ᱜᱚᱢᱠᱮ
ᱦᱮᱸ ᱚᱱᱟ ᱚᱱᱟᱜᱮ ᱟᱹᱞᱤᱧ ᱦᱚᱸ ᱚᱱᱟ ᱜᱮᱞᱤᱧ ᱢᱮᱱᱟ ᱠᱤ ᱡᱟᱦᱟᱸ ᱟᱵᱚᱣᱟᱜ ᱫᱟᱹᱵᱤ ᱠᱟᱱᱟ ᱟᱵᱚᱥ ᱥᱳᱭ ᱵᱚᱱ ᱫᱚᱦᱚᱭᱟ ᱡᱟᱛᱮ ᱚᱱᱠᱟ ᱢᱮᱱᱫᱚ ᱦᱮᱸ ᱡᱟᱦᱟᱸ ᱠᱚ ᱟᱱᱟᱴ ᱠᱚ ᱡᱩᱫᱤ ᱥᱤᱨᱡᱟᱹᱜ ᱠᱷᱟᱱ ᱚᱱᱟ ᱠᱚᱨᱮᱱᱟᱜ ᱦᱚᱸ᱾ ᱢᱮᱱᱫᱚ ᱡᱟᱦᱟᱸ ᱫᱟᱜ ᱠᱚᱨᱮᱱᱟᱜ ᱦᱮᱸ, ᱚ ᱥᱤᱛᱩᱝ ᱦᱚᱸ ᱥᱤᱛᱩᱝ ᱱᱤᱛᱚᱝ ᱡᱟᱹᱯᱩᱫ ᱫᱤᱱ ᱠᱟᱱᱟ, ᱫᱟᱜ ᱠᱚᱦᱚᱸ ᱡᱟᱛᱮ ᱱᱚᱣᱟ ᱠᱚ ᱥᱤᱢ ᱥᱩᱵᱤᱫᱷᱟ ᱠᱚ ᱛᱟᱦᱮᱱ ᱢᱟ, ᱥᱟᱶᱛᱮ ᱦᱚᱲᱢᱚ ᱠᱚ ᱵᱟᱹᱲᱤᱡ ᱞᱮᱱᱠᱷᱟᱱ ᱮᱢᱵᱩᱞᱮᱱᱥ ᱠᱚᱦᱚᱸᱧ ᱟᱸᱡᱚᱢ ᱟᱠᱟᱫᱟ? ᱱᱚᱣᱟ ᱠᱚᱦᱚᱸ ᱢᱮᱱᱫᱚ ᱢᱮᱱᱟᱜᱼᱟ, ᱵᱮᱵᱚᱥᱛᱷᱟ ᱠᱚᱢ ᱵᱷᱟᱜᱮ ᱜᱮ᱾ ᱴᱷᱤᱠ, ᱟᱪᱪᱷᱟ ᱮ ᱛᱤᱥ ᱠᱚᱛᱮ ᱵᱤᱥᱥᱚᱠᱟᱯ ᱱᱚᱝᱠᱟ ᱟᱸᱡᱚᱢᱚᱜ ᱠᱟᱱᱟ ᱛᱤᱥ ᱚᱱᱟ ᱫᱚ?
ᱛᱚ ᱟᱹᱞᱤᱧ ᱞᱤᱧ ᱟᱸᱡᱚᱢ ᱠᱟᱜ-ᱟ ᱜᱚᱝᱠᱮ ᱚᱱᱟ ᱫᱚ ᱨᱩᱵᱤ ᱵᱟᱨ ᱦᱤᱞᱟᱹᱜ ᱫᱚ ᱛᱤᱦᱤᱧ ᱠᱟᱱ ᱜᱮᱭᱟ ᱪᱚ ᱛᱤᱦᱤᱧ ᱜᱮ ᱞᱟᱹᱭ ᱞᱮᱠᱷᱟᱱ ᱥᱟᱲᱮ ᱵᱟᱨᱚᱴᱟ ᱫᱤᱜᱮ ᱟᱨᱟᱢᱵᱷᱚᱜᱼᱟ᱾
ᱟᱪᱪᱷᱟ ᱟᱪᱪᱷᱟ᱾
ᱛᱚ ᱛᱤᱦᱤᱱᱟᱜ ᱜᱚᱝᱠᱮ ᱟᱵᱮᱱ ᱫᱚᱵᱮᱱ ᱧᱮᱞᱮᱜᱼᱟ ᱛᱚ?
ᱦᱮᱸ ᱮᱠᱟᱞ ᱧᱮᱞ ᱛᱮᱜᱮ ᱦᱩᱭᱩᱜᱼᱟ ᱢᱤᱫᱴᱟᱝ ᱮᱠᱟᱞ ᱮᱠᱟᱞ ᱮᱠᱟᱞ ᱮᱠᱟᱞ ᱧᱮᱞ ᱜᱮ ᱦᱩᱭᱩᱜᱼᱟ᱾ ᱦᱩᱸ ᱫᱷᱟᱹᱨᱛᱤ ᱡᱟᱠᱟᱛ ᱨᱮᱱᱟᱜ ᱠᱷᱮᱞ ᱮᱠᱫᱚᱢ ᱱᱚᱣᱟ ᱫᱚ ᱧᱮᱞ ᱛᱮᱜᱮ ᱦᱩᱭᱩᱜᱼᱟ᱾
ᱛᱚ ᱜᱚᱝᱠᱮ ᱟᱹᱞᱤᱧ ᱱᱚᱰᱮ ᱞᱤᱧ ᱠᱩᱠᱞᱤᱧ ᱫᱚᱦᱚᱭᱮᱫᱟ, ᱡᱮ ᱟᱵᱚ ᱱᱚᱣᱟ ᱮᱨᱤᱭᱟ ᱨᱮᱱ ᱠᱚ ᱛᱟᱦᱮᱸᱱ ᱠᱷᱟᱱ ᱟᱹᱰᱤ ᱱᱟᱯᱟᱭ ᱠᱚᱜᱼᱟ ᱥᱮ ᱪᱮᱫ ᱞᱮᱠᱟ? ᱵᱷᱟᱨᱚᱛ ᱨᱮᱱ ᱵᱚᱞᱛᱮ ᱜᱮᱞᱮ᱾
ᱮᱠᱟᱞ ᱮᱠᱟᱞ ᱚᱱᱟ ᱢᱟ ᱥᱟᱱᱟᱢ, ᱦᱳᱭ ᱦᱳᱭ᱾ ᱮᱠᱟᱞ ᱥᱟᱱᱟᱢ ᱫᱤᱥᱩᱣᱟᱹ ᱜᱮ ᱱᱚᱣᱟ ᱜᱮᱵᱚᱱ ᱠᱷᱚᱡᱚᱜᱼᱟ ᱛᱚ ᱱᱤᱡᱮᱨᱟᱜ ᱫᱤᱥᱚᱢ ᱮ ᱡᱟᱛᱮ ᱱᱚᱝᱠᱟᱱ ᱢᱤᱫᱴᱟᱝ ᱡᱮᱜᱮᱛ ᱡᱟᱠᱟᱛ ᱨᱮ ᱡᱟᱛᱮ ᱟᱠᱚ ᱠᱷᱮᱞ ᱢᱤᱫᱴᱟᱝ ᱫᱟᱣ ᱠᱚ ᱧᱟᱢ ᱢᱟ ᱱᱟᱣᱟ ᱢᱟ ᱥᱟᱱᱟᱢ ᱦᱚᱲᱟᱜ ᱜᱮ, ᱮᱭ ᱤᱪᱪᱷᱟᱹ ᱠᱟᱱᱟ, ᱢᱮᱱᱠᱷᱟᱱ ᱱᱚᱣᱟ ᱯᱩᱨᱟᱹᱣ ᱵᱟᱠᱷᱨᱟ ᱮ ᱛᱤᱱ ᱥᱟᱺᱜᱤᱱᱚᱜ ᱠᱟᱱᱟ ᱠᱟᱹᱢᱤ ᱦᱚᱨᱟ ᱠᱚ ᱱᱚᱣᱟ ᱜᱮ ᱠᱟᱛᱷᱟ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱪᱮᱫᱟᱜ ᱥᱮ ᱫᱟᱣ ᱠᱚ ᱧᱟᱢ ᱞᱮᱠᱷᱟᱱ ᱫᱚ ᱟᱹᱰᱤ ᱱᱟᱯᱟᱭ ᱠᱚᱜᱼᱟ᱾ ᱟᱵᱚᱣᱟᱜ ᱱᱚᱣᱟ ᱡᱮ ᱞᱮᱠᱷᱟᱱ ᱵᱷᱟᱨᱚᱛ ᱨᱮᱱ
ᱦᱩᱸ ᱦᱩᱸ᱾
ᱛᱳ ᱜᱚᱝᱠᱮ
ᱛᱤᱥ ᱠᱚᱛᱮ ᱵᱮᱱ ᱛᱟᱦᱚᱞᱮ ᱵᱮᱱ ᱦᱟᱡᱩᱜ ᱠᱟᱱᱟ ᱥᱮ ᱩᱱ ᱦᱤᱞᱳᱜ ᱜᱮ ᱵᱤᱱ ᱪᱟᱞᱟᱜ-ᱟ ᱟᱵᱮᱱ ᱫᱚ ᱚᱠᱟᱨᱮ ᱢᱮᱱᱟᱜ ᱵᱤᱱᱟ ᱛᱚ ᱜᱚᱝᱠᱮ ᱟᱵᱮᱱ ᱫᱚ?
ᱮ ᱱᱤᱛ ᱫᱚ ᱚᱲᱟᱜ ᱥᱮᱫ ᱨᱮᱜᱮ ᱢᱮᱱᱟᱜ ᱞᱤᱧᱟᱹ ᱦᱮᱸ, ᱛᱚᱵᱮ ᱞᱤᱧ ᱢᱚᱱᱮᱭᱮᱜᱼᱟ ᱦᱮ ᱮ ᱜᱟᱯᱟ ᱢᱮᱱᱫᱚ ᱜᱟᱯᱟ ᱜᱮ ᱦᱟᱸᱜ ᱞᱤᱧ ᱳᱰᱳᱝᱚᱜᱼᱟ ᱦᱮᱸ ᱾ ᱵᱷᱳᱨ ᱛᱮ ᱾
ᱱᱟᱯᱟᱭ ᱠᱟᱛᱷᱟ ᱜᱟᱯᱟ ᱵᱮᱱ ᱩᱰᱩᱠᱚᱜᱼᱟ ᱢᱟᱱᱮ ᱟᱹᱰᱤ ᱥᱮᱞᱮᱫ ᱵᱮᱱ ᱛᱟᱦᱮᱱᱟ ᱟᱹᱰᱤ ᱨᱟᱹᱥ ᱠᱟᱹ ᱞᱤᱧ ᱵᱩᱡᱷᱟᱹᱣ ᱠᱮᱫᱟ ᱟᱹᱞᱤᱧ ᱫᱚ ᱚᱵᱚᱥᱥᱳᱭ ᱫᱚᱨᱠᱟᱨ ᱠᱟᱱ ᱜᱮᱭᱟ ᱥᱮᱞᱮᱫ ᱨᱮᱫᱚ ᱛᱟᱦᱮᱸ ᱫᱚ ᱾ ᱜᱚᱝᱠᱮ ᱛᱟᱦᱚᱞᱮ ᱟ ᱟᱹᱰᱤ ᱜᱟᱱ ᱜᱮᱞᱤᱧ ᱧᱮᱞ ᱟᱠᱟᱫ ᱠᱚᱣᱟ ᱱᱚᱜ-ᱚᱱᱠᱟ ᱥᱮᱞᱮᱫ ᱵᱟᱠᱚ ᱛᱟᱦᱮᱱ ᱠᱷᱟᱱ ᱛᱚ ᱩᱱᱠᱩ ᱵᱟᱨᱮ ᱛᱮ ᱟᱵᱮᱱ ᱪᱮᱫ ᱵᱮᱱ ᱞᱟᱹᱭ ᱦᱚᱪᱚᱭᱟ?
ᱮ ᱩᱱᱠᱩ ᱵᱟᱨᱮ ᱛᱮᱫᱚ ᱪᱮᱫ ᱞᱤᱧ ᱢᱮᱱᱟ ᱡᱮ ᱱᱚᱣᱟ ᱧᱮᱞ ᱵᱤᱱ ᱱᱚᱣᱟ ᱫᱚ ᱢᱤᱫᱴᱟᱝ ᱚᱞᱚᱜ ᱨᱮᱱᱟᱜ ᱢᱤᱫᱴᱟᱝ ᱦᱚᱠ ᱟᱹᱭᱫᱟᱹᱨ ᱟᱵᱚ ᱵᱚᱱ ᱠᱷᱚᱡᱚᱜ ᱠᱟᱱᱟ ᱱᱚᱣᱟ ᱨᱮ ᱜᱚᱲᱚ ᱵᱟᱠᱚ ᱜᱚᱲᱚᱜ ᱠᱟᱱᱟ ᱢᱟᱱᱮ ᱟᱫᱚ ᱪᱮᱫ ᱞᱤᱧ ᱢᱮᱱᱟ ᱱᱚᱣᱟ ᱫᱚ? ᱱᱚᱣᱟ ᱫᱚ ᱢᱮᱫᱴᱟᱝ ᱵᱟᱹᱲᱤᱡ ᱞᱚᱠᱠᱷᱚᱱ ᱠᱟᱱᱟ ᱦᱮᱸ ᱩᱱᱠᱩᱣᱟᱜ ᱮ ᱢᱚᱫᱽᱫᱷᱮ ᱨᱮ ᱢᱮᱫᱴᱟᱝ ᱥᱮ ᱢᱟᱹᱱᱢᱤᱭᱟᱜ ᱡᱟᱦᱟᱸ ᱠᱚ ᱠᱟᱹᱢᱤ ᱦᱚᱨᱟ ᱚᱱᱟ ᱠᱚ ᱵᱟᱹᱱᱩᱜᱼᱟ ᱱᱩᱠᱩ ᱫᱚ ᱤᱧ ᱫᱩᱧ ᱢᱚᱱᱮᱭᱟ ᱡᱮ ᱱᱩᱠᱩ ᱫᱚ ᱮ ᱢᱟᱹᱱᱢᱤ ᱢᱚᱫᱽᱫᱷᱮ ᱨᱮᱫᱚ ᱵᱟᱠᱚ ᱞᱮᱠᱷᱟᱜᱼᱟ ᱾
ᱮᱠᱫᱚᱢ ᱟᱹᱰᱤ ᱱᱟᱯᱟᱭ ᱵᱮᱱ ᱞᱟᱹᱭ ᱠᱮᱫᱟ ᱛᱚ ᱟᱞᱤᱧ ᱞᱤᱧ ᱞᱟᱹᱭ ᱦᱚᱪᱚᱭᱟ ᱡᱮ ᱡᱟᱦᱟᱸᱭ ᱵᱟᱠᱚ ᱥᱮᱞᱮᱫᱚᱜᱼᱟ ᱩᱱᱠᱩ ᱫᱚ
ᱤᱧᱫᱩᱧ ᱞᱟᱹᱭᱟ ᱡᱩᱫᱤ ᱟᱢ ᱡᱩᱫᱤ ᱥᱟᱹᱨᱤᱜᱮ ᱥᱟᱱᱛᱟᱲ ᱥᱚᱢᱟᱡᱽ ᱦᱚᱲ ᱠᱟᱱᱟᱢ ᱛᱟᱦᱚᱞᱮ ᱱᱤᱥᱪᱚᱭ ᱱᱤᱭᱟᱹ ᱨᱮᱫᱚ ᱥᱮᱞᱮᱫᱚᱜ ᱢᱮ ᱾ ᱪᱮᱫᱟᱜ ᱥᱮ ᱥᱮᱭ ᱛᱚ ᱱᱚᱣᱟ ᱫᱚ ᱟᱵᱚᱣᱟᱜ ᱟᱲᱟᱝ ᱛᱮᱠᱚ ᱟᱨ ᱡᱮᱢᱚᱱ ᱟᱞᱚ ᱠᱚ ᱟᱱᱟᱴ ᱨᱮ ᱵᱟᱠᱚ ᱯᱟᱲᱦᱟᱣᱜ ᱢᱟ᱾ ᱚᱱᱟ ᱠᱷᱟᱹᱛᱤᱨ ᱛᱮᱜᱮ ᱞᱟᱹᱭᱟ ᱡᱮ ᱟᱢ ᱦᱚᱭᱛᱳ ᱱᱤᱭᱟᱹᱛᱮ ᱵᱟᱢ ᱠᱚᱨᱟᱣᱫᱟ ᱥᱮ ᱵᱟᱢ ᱚᱞᱚᱜ ᱠᱟᱱᱟ ᱛᱚ ᱡᱚᱯᱲᱟᱣ ᱫᱚ ᱛᱟᱦᱮᱸ ᱫᱚᱨᱠᱟᱨ᱾
ᱦᱩᱸ ᱦᱩᱸ ᱾
ᱪᱮᱫ ᱥᱮ ᱱᱤᱡᱮᱨ ᱡᱟᱱᱟᱢ ᱟᱭᱩ ᱟᱲᱟᱝ ᱛᱮᱠᱚ ᱯᱟᱲᱦᱟᱜ ᱠᱟᱱᱟ ᱛᱚ ᱛᱤᱱᱟᱹᱜ ᱜᱚᱨᱚᱵ ᱟᱱᱟᱜ ᱠᱟᱛᱷᱟ ᱠᱟᱱᱟ᱾ ᱟᱨ ᱱᱤᱦᱟᱹᱛᱤ ᱜᱮ ᱡᱩᱫᱤ ᱡᱩᱫᱤ ᱱᱤᱭᱟᱹ ᱵᱟᱵᱮᱱ ᱵᱟᱲᱟᱭᱟ ᱛᱟᱦᱚᱞᱮ ᱟᱹᱞᱤᱧ ᱫᱚ ᱪᱮᱫ ᱞᱤᱧ ᱞᱟᱹᱭᱟ ᱛᱟᱦᱚᱞᱮ ᱟᱵᱮᱱ ᱫᱚ ᱥᱟᱱᱛᱟᱲ ᱥᱚᱢᱟᱡᱽ ᱦᱚᱲ ᱜᱮ ᱵᱟᱵᱮᱱ ᱞᱮᱠᱷᱟᱜ ᱠᱟᱱᱟ᱾
ᱟᱨ ᱤᱧᱫᱩᱧ ᱞᱟᱹᱭᱟ ᱡᱮ ᱞᱟᱹᱭ ᱫᱚᱨᱠᱟᱨ ᱠᱟᱱᱟ ᱾ ᱛᱚ ᱞᱟᱹᱭ ᱠᱟᱛᱮᱫ ᱡᱩᱫᱤ ᱩᱱᱤ ᱮᱱᱦᱚᱸ ᱜᱚᱲᱚ ᱵᱟᱭ ᱮᱢᱚᱜᱼᱟ ᱛᱟᱦᱚᱞᱮ ᱟᱹᱞᱤᱧ ᱫᱚ ᱢᱮᱱ ᱪᱮᱫᱟᱜ ᱪᱮ ᱦᱚᱸ ᱵᱟᱹᱱᱩᱜ ᱛᱟᱹᱞᱤᱧᱟ ᱾
ᱴᱷᱤᱠ ᱟᱥᱟᱭᱤᱫᱟᱹᱧ ᱥᱟᱱᱟᱢ ᱦᱮᱸ ᱦᱮᱞᱳ ᱾
ᱦᱮᱸ ᱞᱟᱹᱭ ᱵᱮᱱ ᱜᱚᱢᱠᱮ
ᱦᱮᱸ ᱢᱮᱱᱫᱟ ᱡᱮ ᱟᱥᱟᱭᱮᱫᱟᱹᱧ ᱥᱟᱱᱟᱢ ᱦᱚᱲ ᱜᱮᱠᱚ ᱱᱚᱣᱟ ᱨᱮᱠᱚ ᱮ ᱥᱮᱞᱮᱫᱚᱜᱼᱟ ᱾ ᱥᱟᱶᱛᱮ ᱥᱟᱱᱟᱢ ᱠᱚᱜᱮ ᱠᱚ ᱜᱚᱲᱚᱜᱼᱟ ᱢᱮᱱᱫᱚ ᱯᱟᱹᱴᱷᱩᱣᱟᱹ ᱥᱟᱶᱛᱮ ᱡᱟᱦᱟᱸᱭ ᱥᱟᱫᱷᱟᱨᱚᱱ ᱢᱮᱱᱫᱚ ᱫᱤᱥᱩᱣᱟᱹ ᱠᱚ ᱢᱮᱱᱟᱜ ᱠᱚ ᱛᱟᱵᱚᱱᱟ᱾ ᱦᱮᱸ ᱢᱟᱹᱡᱷᱤ ᱨᱮᱱ ᱦᱚᱱᱠᱚ ᱦᱚᱯᱚᱱ ᱠᱚ ᱚᱱᱠᱟᱱ ᱡᱟᱦᱟᱸᱭ ᱥᱟᱶᱛᱟ ᱫᱩᱞᱟᱹᱲᱤᱭᱟᱹ ᱠᱚ ᱢᱮᱱᱟᱜ ᱠᱚᱣᱟ ᱚᱵᱚᱥᱥᱳᱭ ᱱᱚᱣᱟ ᱨᱮᱠᱚ ᱜᱚᱲᱚ ᱟᱵᱚᱱᱟ ᱾ ᱢᱮᱱᱛᱮ ᱟᱞᱤᱧ ᱞᱤᱧ ᱢᱚᱱᱮᱭᱮᱫᱟ ᱾ ᱦᱮᱸ ᱟᱨ ᱟᱹᱰᱤ ᱠᱟᱡᱟᱠ ᱥᱟᱹᱦᱤᱡ ᱜᱮ ᱦᱩᱭᱩᱜᱼᱟ᱾ ᱱᱚᱣᱟ ᱦᱚᱸ ᱢᱤᱫᱴᱟᱝ ᱟᱥᱥᱟᱥ ᱢᱮᱱᱟᱜᱼᱟ ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱹᱰᱤ ᱵᱷᱟᱹᱜᱤ ᱞᱤᱧ ᱵᱩᱡᱷᱟᱹᱣ ᱠᱮᱫᱟ ᱱᱤᱭᱟᱹ ᱨᱚᱲ ᱠᱟᱛᱮᱜ ᱾ ᱛᱚ ᱱᱤᱥᱪᱳᱭ ᱫᱚᱨᱠᱟᱨ ᱠᱟᱱ ᱜᱮᱭᱟ ᱥᱤᱞᱮ ᱠᱚ ᱛᱟᱦᱮᱱ ᱠᱷᱟᱱ ᱟᱵᱚ ᱨᱮᱱ ᱫᱟᱫᱟ ᱛᱟᱠᱚ ᱥᱮ ᱢᱟᱹᱭ ᱵᱟᱹᱵᱩ ᱛᱟᱠᱚ ᱟᱞᱚ ᱟᱱᱟᱴ ᱨᱮ ᱵᱟᱠᱚ ᱯᱟᱲᱟᱜ ᱢᱟ ᱾ ᱤᱧ ᱦᱚᱸ ᱱᱤᱭᱟᱹ ᱜᱤᱧ ᱢᱚᱱᱮ ᱨᱮ ᱡᱮ ᱟᱹᱞᱤᱧᱟᱜ ᱥᱟᱱᱛᱤ ᱧᱚᱜ ᱞᱤᱧ ᱵᱩᱡᱷᱟᱹᱣᱟ ᱡᱮ ᱨᱟᱹᱥᱠᱟᱹ ᱞᱤᱧ ᱵᱩᱡᱷᱟᱹᱣᱟ ᱵᱟᱝ ᱢᱮᱱᱛᱮ ᱛᱤᱱᱟᱹᱜ ᱢᱚᱸᱡᱽ ᱦᱟᱛᱟᱜᱼᱟ ᱾ ᱠᱟᱹᱢᱤ ᱦᱚᱸᱨᱟ ᱠᱚ ᱯᱟᱨᱚᱢ ᱮᱫᱟ ᱥᱮ ᱠᱟᱹᱢᱤ ᱦᱚᱪᱚᱭ ᱮᱫᱟ ᱠᱚ ᱾
ᱴᱷᱤᱠ ᱴᱷᱤᱠ ᱾ ᱟᱪᱪᱷᱟ ᱟᱯᱮ ᱫᱚ ᱦᱮᱸ ᱪᱮᱫ ᱠᱚᱛᱮ ᱯᱮ ᱥᱮᱱᱚᱜ ᱠᱟᱱᱟ ᱜᱟᱹᱰᱤ ᱚᱠᱟ ᱞᱮᱠᱟ ᱾
ᱛᱚ ᱜᱚᱢᱠᱮ ᱞᱟᱹᱭ ᱞᱮᱠᱷᱟᱱ ᱟᱞᱮ ᱫᱚ ᱵᱟᱥ ᱛᱮᱞᱮ ᱪᱟᱞᱟᱜᱼᱟ ᱾
ᱟᱪᱪᱷᱟ
ᱛᱚ ᱡᱚᱛᱚ ᱦᱚᱲ ᱜᱟᱛᱮ ᱠᱚᱲᱟ ᱠᱚ ᱞᱟᱹᱭ ᱮᱫᱟ ᱵᱟᱥ ᱛᱮᱜᱮ ᱪᱟᱞᱟᱣ ᱞᱮᱱ ᱠᱷᱟᱱ ᱫᱚ ᱵᱮᱴᱟᱨᱚᱜᱼᱟ ᱪᱮᱫᱟᱜ ᱥᱮ ᱛᱚᱠᱷᱚᱱ ᱢᱟ ᱴᱨᱮᱱ ᱠᱚ ᱵᱟᱝ ᱧᱟᱢᱚᱜᱼᱟ ᱟᱨ ᱵᱟᱥ ᱛᱮ ᱠᱷᱟᱱ ᱫᱚ ᱟᱹᱰᱤ ᱥᱩᱡᱳᱜ ᱥᱩ ᱵᱤᱫᱟ ᱢᱮᱱᱟᱜᱼᱟ ᱛᱚ ᱚᱱᱟ ᱛᱮᱜᱮ ᱵᱟᱥ ᱛᱮᱜᱮ ᱞᱮ ᱪᱟᱞᱟᱣ ᱞᱮᱱᱟ ᱞᱮ ᱾ ᱢᱚᱱᱮᱣ ᱠᱟᱫᱟ ᱾
ᱟᱪᱪᱷᱟ ᱾ ᱟᱪᱪᱷᱟ ᱢᱮᱱ ᱫᱚ ᱚᱱᱟ ᱢᱤᱪᱷᱤᱞ ᱢᱟ ᱢᱚᱴᱟ ᱢᱩᱴᱤ ᱥᱤᱸᱜᱟᱹᱲᱚᱜ ᱫᱚ ᱦᱮᱸ ᱛᱟᱨᱟᱥᱤᱧ ᱧᱚᱜᱼᱟ ᱾ ᱚᱱᱟ ᱞᱮᱠᱟᱨᱮ ᱪᱮᱜᱠᱟ ᱯᱮ ᱩᱭᱦᱟᱹᱨᱮᱜᱼᱟ ᱢᱮᱱᱫᱚ ᱮᱸ ᱵᱟᱥᱟᱜ ᱨᱮᱱᱟᱜ ᱯᱮ ᱩᱭᱦᱟᱹᱨᱮᱜᱼᱟ ᱥᱮ ᱟᱨᱦᱚᱸ ᱯᱮ ᱨᱩᱣᱟᱹᱲᱟ ᱚᱲᱟᱜ ᱾
ᱜᱚᱝᱠᱮ ᱞᱟᱹᱭ ᱞᱮᱠᱷᱟᱱ ᱫᱚ ᱡᱩᱫᱤ ᱧᱟᱢᱚᱜ ᱠᱷᱟᱱ ᱜᱟᱹᱰᱤ ᱠᱚ ᱛᱟᱦᱚᱞᱮ ᱦᱟᱹᱡᱩᱜ ᱟᱞᱮ ᱾
ᱟᱪᱪᱷᱟ
ᱵᱟᱝᱠᱷᱟᱱ ᱚᱱᱟ ᱜᱮ ᱛᱚᱠᱷᱚᱱ ᱜᱮ ᱧᱮᱞᱚᱜ-ᱟ ᱪᱮᱫ ᱞᱮ ᱪᱤᱠᱟᱹᱭ ᱮᱫᱟ ᱞᱟᱦᱟ ᱠᱷᱚᱱ ᱫᱚ ᱵᱟᱞᱮ ᱞᱟᱹᱭ ᱠᱟᱫᱟ ᱛᱚ ᱠᱤᱱᱛᱩ ᱱᱤᱭᱟᱹ ᱜᱮᱧ ᱞᱟᱹᱭ ᱫᱟᱲᱮᱭᱟᱜ-ᱟ ᱡᱚᱯᱲᱟᱣ ᱞᱮ ᱛᱟᱦᱮᱱᱟ ᱟᱨ ᱧᱮᱞᱚᱜ ᱠᱟᱱᱟ ᱜᱟᱹᱰᱤ ᱠᱚᱞᱮ ᱧᱟᱢ ᱠᱷᱟᱱ ᱛᱚᱞᱮ ᱦᱤᱡᱩᱜ-ᱟ᱾
ᱴᱷᱤᱠ ᱴᱷᱤᱠ ᱾ ᱮᱠᱟᱞ ᱦᱮᱸ ᱱᱚᱣᱟ ᱢᱤᱪᱷᱤᱞ ᱨᱤᱧ ᱢᱮᱱᱟ ᱮ ᱫᱟᱜ ᱵᱳᱛᱚᱞ ᱢᱮᱱᱫᱚ ᱱᱚᱣᱟ ᱫᱟᱜ ᱡᱟᱹᱯᱩ ᱯᱩᱫ ᱫᱤᱱ ᱛᱚ ᱥᱟᱶᱛᱮ ᱪᱟᱛᱟ ᱦᱮᱸ ᱱᱚᱣᱟ ᱫᱚ ᱮᱠᱟᱞ ᱮᱸ ᱥᱟᱵ ᱞᱟᱹᱠᱛᱤ ᱠᱟᱱ ᱛᱟᱵᱚᱱᱟ᱾
ᱮᱠᱫᱚᱢ ᱜᱚᱢᱠᱮ ᱪᱟᱛᱚᱢ ᱠᱚᱫᱚ ᱫᱚᱨᱠᱟᱨᱚᱜ ᱜᱮᱭᱟ ᱛᱚ
ᱱᱤᱦᱟᱹᱛ ᱜᱮ ᱤᱫᱤ ᱫᱚᱨᱠᱟᱨ ᱠᱟᱱᱟ ᱡᱟᱜ ᱫᱟᱹᱯᱩᱫ ᱫᱤᱱ ᱛᱚ ᱚᱠᱚᱭ ᱜᱮᱨᱮᱱᱴᱤ ᱵᱟᱹᱱᱩᱜ-ᱟ ᱪᱟᱸᱫᱳ ᱵᱚᱸᱜᱟ ᱛᱤᱱ ᱡᱚᱠᱷᱚᱱᱮ ᱫᱟᱜ ᱡᱟᱹᱲᱤᱭ ᱵᱚᱱᱟ ᱴᱷᱤᱠᱟᱹᱱ ᱜᱮ ᱵᱟᱵᱚᱱ ᱞᱟᱹᱭ ᱫᱟᱲᱮᱜ-ᱟ᱾ ᱛᱚ ᱜᱚᱝᱠᱮ ᱞᱟᱹᱭ ᱮᱭᱟ ᱞᱤᱧ ᱚᱠᱛᱚ ᱦᱚᱸ ᱦᱟᱹᱫ ᱮᱱᱟ ᱟᱵᱮᱥ ᱥᱟᱞᱟᱜ ᱨᱚᱯᱚᱲ ᱠᱟᱛᱮ ᱟᱹᱰᱤ ᱱᱟᱯᱟᱭ ᱞᱤᱧ ᱵᱩᱡᱷᱟᱹᱣ ᱠᱮᱫᱟ᱾
ᱟᱪᱪᱷᱟ ᱟᱹᱞᱤᱧ ᱦᱚᱸ ᱟᱹᱰᱤ ᱱᱟᱯᱟᱭᱞᱤᱧ ᱦᱮᱸ ᱦᱮᱸ ᱟᱹᱞᱤᱧ ᱦᱚᱸ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱱᱚᱝᱠᱟ ᱦᱮᱸ ᱨᱚᱲ ᱾ ᱱᱚᱣᱟ ᱥᱟᱛᱟᱢ ᱠᱚ ᱤᱫᱤ ᱠᱟᱛᱮᱫ ᱾